ᱦᱮᱞᱳ᱾
ᱦᱮᱸ ᱡᱚᱦᱟᱨ
ᱡᱚᱸᱦᱟᱨ ᱜᱮ, ᱦᱮᱸ ᱡᱚᱸᱦᱟᱨ ᱜᱮ᱾ ᱪᱮᱫ ᱠᱚᱵᱤᱱ ᱪᱤᱠᱟᱹᱭᱮ ᱫᱟ?
ᱪᱮᱫ ᱦᱚᱸ ᱵᱟᱝ ᱜᱮ᱾ ᱦᱩᱸ, ᱱᱚᱜ-ᱚᱭ ᱨᱚᱦᱚᱭ ᱠᱷᱚᱱᱟᱜ ᱦᱮᱡ ᱦᱩᱭ ᱮᱱᱟ᱾
ᱟᱪᱪᱷᱟ ᱟᱪᱪᱷᱟ᱾ ᱛᱟᱞᱦᱮ ᱛᱤᱱᱟᱹᱜ ᱜᱟᱱ ᱨᱚᱦᱚᱭ ᱠᱚ ᱦᱩᱭᱱᱟ?
ᱦᱩᱭ ᱠᱟᱱ ᱜᱮᱭᱟ ᱟᱫᱚ ᱠᱟᱹᱴᱤᱡ ᱵᱟᱹᱠᱤ ᱢᱮᱱᱟᱜ ᱜᱮᱭᱟ ᱵᱟᱨ ᱯᱮ ᱫᱤᱱ ᱦᱩᱭᱩᱜᱼᱟ ᱮᱠᱷᱚᱱᱳ᱾
ᱟᱪᱪᱷᱟ ᱪᱷᱟ ᱪᱷᱟ᱾ ᱦᱮᱸ ᱛᱚ ᱵᱷᱚᱨ ᱛᱟᱨ ᱨᱚᱦᱚᱭ ᱟᱨᱟᱢᱵᱷᱚ ᱠᱟᱱᱟ ᱵᱟᱝ?
ᱦᱳᱭ ᱦᱳᱭ᱾
ᱢᱟᱲᱟᱝ ᱛᱚ ᱵᱟᱭ ᱫᱟᱜ ᱟᱠᱟᱜᱼᱟ ᱟᱫᱚ, ᱵᱟᱭ ᱫᱟᱜ ᱞᱮᱠᱷᱟᱱ ᱛᱚ ᱨᱚᱦᱚᱭ ᱛᱚ ᱵᱟᱝ ᱜᱟᱱᱚᱜᱼᱟ᱾
ᱦᱮᱸ ᱦᱮᱸ᱾
ᱛᱟᱞᱦᱮ ᱟᱯᱮ ᱥᱮᱱ ᱫᱚ ᱪᱮᱫ ᱛᱮᱯᱮ ᱥᱤ ᱵᱟᱲᱟᱭ ᱜᱮᱭᱟ ᱟᱨᱠᱤ ᱰᱟᱹᱝᱨᱤ ᱱᱟᱦᱮᱞ ᱠᱚᱛᱮ ᱥᱮ ᱴᱮᱠᱴᱟᱨ ᱛᱮ?
ᱩᱸ ᱰᱟᱝᱨᱤ ᱱᱟᱦᱮᱞ ᱫᱚ ᱱᱮᱛᱟᱨ ᱫᱚ ᱠᱷᱩᱵ ᱠᱚᱢ ᱧᱮᱞᱚᱜᱚᱜ ᱠᱟᱱᱟ ᱵᱤᱥᱤ ᱫᱚ ᱴᱟᱠᱴᱟᱨ ᱛᱮᱜᱮ ᱧᱮᱞᱚᱜᱚᱜ ᱠᱟᱱᱟ ᱛᱚ᱾
ᱟᱪᱪᱷᱟ ᱪᱷᱟ ᱦᱮᱸ ᱦᱮᱸ᱾
ᱱᱮᱛᱟᱨ ᱫᱚ ᱰᱟᱹᱝᱨᱤ ᱠᱚ ᱵᱟᱠᱚ ᱫᱚᱦᱚᱭᱮᱫ ᱠᱚᱣᱟ ᱩᱱᱟᱹᱜ ᱦᱚᱲ ᱠᱚ ᱧᱮᱞ ᱦᱩᱭᱩᱜ ᱠᱟᱱᱟ᱾
ᱦᱮᱸ ᱦᱮᱸ᱾ ᱛᱟᱞᱦᱮ ᱟᱵᱤᱱᱟᱜ ᱢᱚᱱᱮ ᱪᱮᱫᱠᱟᱭ ᱢᱮᱱ ᱮᱫᱟᱭ ᱢᱟᱱᱮ ᱰᱟᱝᱨᱤ ᱛᱮ ᱰᱟᱹᱝᱨᱤ ᱱᱟᱦᱮᱞ ᱛᱮ ᱪᱟᱥ ᱵᱷᱟᱜᱮᱭᱟ ᱥᱮ ᱴᱮᱠᱴᱟᱨ ᱠᱚᱛᱮ ᱪᱟᱥ ᱵᱷᱟᱜᱮᱭᱟ?
ᱮᱸᱜ ᱵᱟᱱᱟᱨ ᱛᱮᱜᱮ ᱵᱷᱟᱜᱮᱭᱟ ᱢᱚᱱᱮ ᱛᱚ ᱦᱩᱭᱩᱜ ᱠᱟᱱ ᱛᱟᱞᱤᱧᱟ ᱵᱟᱱᱟᱨ ᱛᱮᱜᱮ ᱵᱷᱟᱜᱮᱭᱟ ᱟᱫᱚ ᱱᱚᱣᱟ ᱛᱮᱫᱚ ᱠᱷᱟᱴᱟᱱ ᱠᱷᱟᱴᱟᱱᱤ ᱵᱟᱝ ᱦᱩᱭᱩᱜᱼᱟ ᱢᱟᱱᱮ ᱴᱟᱠᱴᱟᱨ ᱛᱮᱫᱚ ᱟᱨ ᱰᱟᱝᱨᱤ ᱱᱟᱦᱮᱞ ᱛᱮᱫᱚ ᱢᱟᱱᱮ ᱥᱤ ᱦᱩᱭᱩᱜ-ᱟ ᱛᱚ ᱟᱫᱚ ᱚᱱᱟᱨᱮ ᱠᱟᱹᱴᱤᱡ ᱠᱷᱟᱴᱟᱱᱤ ᱵᱤᱥᱤ ᱧᱚᱜ ᱜᱮᱭᱟᱢ ᱟᱫᱚ ᱱᱮᱛᱟᱨ ᱫᱚ ᱠᱟᱹᱴᱤᱡ ᱦᱚᱲ ᱫᱚᱠᱚ ᱥᱩᱠᱷᱟᱹᱞᱤᱜ ᱠᱟᱱᱟ ᱛᱚ ᱟᱫᱚ ᱴᱟᱠᱴᱟᱨ ᱛᱮᱜᱮ ᱞᱚᱜᱚᱱ ᱠᱚᱨᱮ ᱦᱤᱛ ᱦᱚᱫᱚᱜ ᱠᱟᱱᱟ ᱡᱟᱦᱟᱱᱟᱜ ᱠᱟᱹᱢᱤ ᱜᱮ᱾
ᱟᱪᱪᱷᱟ ᱪᱷᱟ ᱦᱮᱸ᱾ ᱛᱚᱵᱮ ᱰᱟᱝᱨᱤ ᱱᱟᱦᱮᱞ ᱛᱚ ᱧᱮᱞ ᱵᱤᱱ ᱩᱸ ᱢᱟᱱᱮ ᱯᱟᱲᱟᱜ ᱠᱮᱫᱟ ᱵᱤᱱ ᱯᱚᱪᱟᱱ ᱠᱮᱫᱟ ᱵᱤᱱ ᱯᱚᱪᱟᱱ ᱫᱚᱦᱚ ᱠᱟᱛᱮᱫ ᱯᱟᱸᱪ ᱪᱷᱚ ᱫᱤᱱ ᱜᱟᱱ ᱛᱟᱦᱮᱱᱟ, ᱛᱟᱦᱮᱸ ᱠᱟᱛᱮᱫ ᱩᱱ ᱥᱩᱢᱟᱹᱭ ᱟᱨᱚ ᱡᱩᱫᱤ ᱵᱤᱱ ᱢᱟᱱᱮ ᱞᱚᱥᱚᱫᱟ ᱩᱱ ᱥᱚᱢᱚᱭ ᱢᱟᱱᱮ ᱚᱱᱟ ᱚᱱᱟ ᱨᱮᱱᱟᱜ ᱦᱟᱥᱟᱴᱟᱝ ᱢᱟᱱᱮ ᱟᱞᱟᱫᱟ ᱧᱮᱞᱚᱜᱼᱟ ᱟᱨᱠᱤ᱾ ᱟᱨ ᱱᱮᱛᱟᱨ ᱴᱮᱠᱴᱟᱨ ᱠᱚᱛᱮ ᱫᱚ ᱪᱮᱫ ᱞᱮᱠᱟ? ᱚᱸᱰᱮ ᱯᱩᱲᱤᱭᱟᱹ ᱦᱟᱥᱟ ᱨᱮᱜᱮ ᱢᱟᱱᱮ ᱤᱫᱤ ᱠᱮᱫᱟᱭ ᱥᱤ ᱠᱮᱫᱟᱭ ᱥᱚᱸᱜᱮ ᱞᱚᱥᱚᱫ ᱢᱟᱱᱮ ᱩᱱᱟᱹᱜᱮ ᱨᱚᱦᱚᱭ᱾
ᱟᱫᱚ ᱱᱚᱝᱠᱟ ᱫᱚ ᱟᱫᱚ ᱢᱟᱱᱮ ᱦᱩᱲᱩ ᱠᱚᱦᱚᱸ ᱩᱱᱟᱹᱜ ᱫᱚ ᱢᱟᱱᱮ ᱦᱩᱭ ᱫᱚ ᱦᱩᱭᱩᱜᱼᱟ ᱠᱤᱱᱛᱩ ᱦᱟᱱᱮ ᱥᱟᱨ ᱵᱮᱥᱤ ᱮᱢ ᱦᱩᱭᱩᱜ ᱠᱟᱱᱟ᱾
ᱦᱳᱭ ᱱᱮᱛᱟᱨ ᱫᱚ ᱟᱨᱚ ᱵᱤᱥᱤ ᱚᱱᱟ ᱥᱟᱨ ᱠᱷᱟᱹᱛᱤᱨ ᱛᱮ ᱟᱨᱚ, ᱟᱨᱚ ᱟᱹᱰᱤ ᱟᱨ ᱥᱟᱨ ᱠᱷᱟᱹᱛᱤᱨ ᱛᱮ ᱟᱹᱰᱤᱜᱟᱱ ᱯᱨᱚᱵᱞᱮᱢ ᱦᱩᱭᱩᱜ ᱠᱟᱱᱟ ᱡᱮᱢᱚᱱ ᱟᱵᱚ ᱢᱟᱹᱱᱢᱤ ᱡᱮ ᱚᱱᱟ ᱦᱩᱲᱩ ᱠᱚᱵᱚᱱ ᱡᱚᱢ ᱫᱟ ᱛᱚ ᱚᱱᱟ ᱪᱟᱣᱞᱮᱜ ᱠᱟᱱᱟ ᱚᱱᱟ ᱦᱩᱲᱩ ᱠᱚᱱᱟᱜ ᱜᱮ᱾ ᱟᱫᱚ ᱥᱟᱨ ᱠᱷᱟᱹᱛᱤᱨ ᱛᱮ ᱟᱱᱟ ᱱᱚᱣᱟ ᱤᱭᱟᱹ ᱦᱩᱭᱩᱜ ᱠᱟᱱᱟ ᱨᱳᱜᱽ ᱦᱩᱭᱩᱜ ᱟᱫᱚ ᱨᱳᱜ ᱨᱮᱵᱚᱱ ᱯᱟᱲᱟᱜ ᱠᱟᱱᱟ᱾ ᱞᱟᱦᱟ ᱛᱮᱫᱚ ᱩᱱᱟᱹᱜ ᱫᱚ ᱚᱱᱠᱟ ᱫᱚ ᱦᱟᱱᱟ, ᱦᱟᱱᱟ ᱱᱟᱣᱟ ᱨᱳᱜᱽ ᱠᱚ ᱵᱟᱝ ᱛᱟᱦᱮᱸ ᱠᱟᱱᱟ ᱡᱮᱢᱚᱱ᱾ ᱡᱮᱢᱚᱱ ᱦᱟᱱᱟ ᱩᱱ ᱥᱚᱢᱚᱭ ᱫᱚ ᱚᱱᱟ ᱥᱟᱨ ᱠᱚᱫᱚ ᱵᱟᱝ ᱛᱟᱦᱮᱸ ᱠᱟᱱᱟ ᱛᱚ ᱩᱱᱫᱚ ᱩᱱᱫᱚ ᱡᱮᱢᱚᱱᱮ ᱤᱭᱟᱹ ᱯᱨᱟ ᱯᱨᱟᱠᱨᱤᱛᱤᱠ ᱤᱭᱟᱹ ᱡᱮᱢᱚᱱ ᱛᱟᱦᱮᱸᱜ ᱠᱟᱱᱟ ᱚᱱᱟ ᱛᱮᱜᱮ ᱦᱩᱭᱩᱜ ᱛᱟᱦᱮᱱᱟ ᱛᱚ ᱦᱩᱲᱩ ᱠᱚ ᱵᱷᱟᱜᱮ ᱴᱷᱤᱠ ᱜᱮ ᱦᱩᱭᱩᱜ ᱛᱟᱦᱮᱸᱜᱼᱟ ᱡᱮᱢᱚᱱ ᱱᱮᱛᱟᱨ ᱫᱚ ᱟᱹᱰᱤ ᱨᱚᱠᱚᱢᱟᱜ ᱦᱩᱲᱩ ᱨᱮ ᱧᱮᱞ ᱦᱩᱭᱩᱜ ᱠᱟᱱᱟ ᱟᱹᱰᱤ ᱨᱚᱠᱚᱢᱟᱜ ᱛᱤᱡᱩ ᱠᱚᱠᱚ ᱞᱟᱜᱟᱜ ᱠᱟᱱᱟ, ᱩᱸ ᱚᱱᱠᱟ ᱛᱚ ᱞᱟᱦᱟ ᱛᱮᱫᱚ ᱵᱟᱝ ᱛᱟᱦᱮᱸᱜ ᱠᱟᱱᱟ᱾
ᱵᱟᱝ ᱵᱟᱝ᱾
ᱱᱮᱛᱟᱨ ᱫᱚ ᱟᱹᱰᱤ ᱟᱨ ᱨᱟᱱ ᱠᱚᱦᱚᱸ ᱟᱹᱰᱤ ᱨᱚᱠᱚᱢᱟᱜ ᱩᱰᱩᱠ ᱟᱠᱟᱱᱟ ᱟᱨ ᱛᱤᱡᱩ ᱠᱚᱦᱚᱸ ᱟᱹᱰᱤ ᱨᱚᱠᱚᱢ ᱠᱚ ᱞᱟᱜᱟᱜ ᱠᱟᱱᱟ ᱠᱚ, ᱦᱩᱲᱩ ᱜᱮᱠᱚ ᱡᱚᱢ ᱪᱟᱵᱟᱭᱮᱫᱟ ᱡᱷᱚᱛᱚ ᱚᱱᱮ ᱠᱷᱚᱠᱭᱟ ᱠᱟᱜ ᱠᱟᱱᱟ ᱠᱚ
ᱦᱮᱸ᱾ ᱞᱟᱦᱟ ᱛᱮᱜᱮ ᱛᱚᱵᱮ ᱵᱷᱟᱹᱜᱮ ᱠᱚ ᱪᱟᱥ ᱛᱟᱦᱮᱸᱫ, ᱦᱮᱸ ᱥᱮ? ᱱᱮᱛᱟᱨ ᱫᱚ
ᱱᱮᱛᱟᱨ ᱢᱟ ᱡᱷᱚ ᱛᱚ ᱜᱮ ᱧᱮᱞ ᱦᱩᱭᱩᱜ ᱠᱟᱱᱟ ᱡᱮ ᱡᱟᱦᱟᱱᱟᱜ ᱨᱮᱜᱮ ᱚᱱᱟ ᱥᱟᱨ ᱠᱚ ᱛᱟᱯᱚᱨᱮ ᱢᱟᱱᱮ ᱟᱹᱰᱤ ᱨᱚᱠᱚᱢᱟᱜ ᱜᱮᱠᱚ ᱮᱢᱟᱜ ᱠᱟᱱᱟ ᱡᱮᱢᱚᱱ ᱥᱚᱵᱡᱤ ᱠᱚᱨᱮ ᱦᱚᱸ ᱥᱟᱨ ᱠᱚ ᱮᱢᱚᱜ ᱦᱩᱭᱩᱜ ᱠᱟᱱᱟ᱾ ᱚᱱᱟ ᱨᱮᱦᱚᱸ ᱚᱱᱟ ᱨᱮᱦᱚᱸ ᱚᱱᱟ ᱥᱟᱨ ᱛᱮᱜᱮ ᱦᱟᱨᱟᱜ ᱠᱟᱱᱟ᱾
ᱥᱮᱸ᱾ ᱞᱟᱦᱟᱛᱮᱱ ᱦᱚᱲ ᱠᱚ ᱡᱮᱢᱚᱱ ᱥᱟᱨ ᱫᱚ ᱵᱟᱠᱚ ᱵᱮᱵᱚᱦᱟᱨ ᱛᱟᱦᱮᱸᱫ ᱚᱱᱮ ᱰᱟᱝᱨᱤ ᱜᱩᱨᱤᱡ ᱠᱚ ᱚᱱᱟ ᱠᱷᱚᱛ ᱠᱚ ᱚᱱᱟ ᱠᱚᱜᱮ ᱠᱚ ᱮᱢᱟᱜᱫ ᱛᱟᱦᱮᱸᱫ᱾ ᱩᱱ ᱦᱚᱸᱛᱚ ᱵᱷᱟᱜᱮ ᱜᱮ ᱦᱩᱭᱩᱜ ᱛᱟᱦᱮᱸᱫ᱾ ᱟᱫᱚ ᱱᱮᱛᱟᱨ ᱫᱚ ᱪᱤᱠᱟᱹ ᱠᱟᱱᱟ ᱰᱟᱹᱟᱝᱨᱤ ᱢᱮᱨᱚᱢ ᱠᱚ ᱵᱟᱵᱚᱱ ᱫᱚᱦᱚᱭᱮᱫ ᱠᱚᱣᱟ᱾
ᱦᱮᱸ᱾
ᱛᱚ ᱰᱟᱹᱟᱝᱨᱤ ᱢᱮᱨᱚᱢ ᱵᱟ, ᱚᱠᱟᱨᱮ ᱜᱩᱨᱤᱡ ᱠᱚᱵᱚᱱ ᱧᱟᱢᱟ?
ᱦᱳᱭ, ᱱᱮᱛᱟᱨ ᱫᱚ ᱱᱮᱛᱟᱨ ᱫᱚ ᱡᱟ ᱦᱩᱭᱩᱜᱼᱟ ᱥᱟᱨ ᱛᱮ᱾
ᱦᱮᱸ᱾
ᱥᱟᱨ, ᱥᱟᱨ ᱛᱮᱜᱮ ᱦᱟᱨᱟᱜ ᱠᱟᱱᱟ ᱥᱟᱨ ᱚᱱᱟ ᱥᱟᱨ ᱮᱢ ᱠᱷᱟᱹᱛᱤᱨ ᱛᱮᱜᱮ ᱦᱟᱨᱟᱜ ᱠᱟᱱᱟ ᱵᱤᱥᱤ ᱫᱚ᱾
ᱦᱮᱸ᱾ ᱱᱮᱛᱟᱨ ᱫᱚ ᱟᱨ ᱢᱟᱱᱮ ᱯᱟᱹᱦᱤᱞ ᱦᱚᱲ ᱠᱚ ᱵᱟᱹᱵᱤᱱ ᱧᱮᱞ ᱟᱠᱟᱫ ᱠᱚᱣᱟ ᱪᱮᱫ ᱞᱮᱠᱟ ᱠᱚ ᱛᱟᱦᱮᱸ ᱠᱟᱱᱟ ᱱᱮ ᱛᱟᱨ ᱟᱵᱚ ᱱᱮᱛᱟᱨ ᱨᱮᱱ ᱦᱚᱲ ᱠᱚ ᱧᱮᱞ ᱠᱚᱵᱤᱱ ᱵᱮᱥᱤ ᱫᱤᱱ ᱦᱚᱸ ᱵᱟᱵᱚᱱ ᱵᱟᱧᱪᱟᱜ ᱠᱟᱱᱟ᱾ ᱯᱚᱧᱪᱟᱥ ᱯᱚᱧᱪᱟᱥ ᱵᱚᱪᱷᱚᱨ ᱦᱚᱸ ᱵᱟᱵᱚᱱ ᱪᱟᱞᱟᱣ ᱫᱟᱲᱮᱜ ᱠᱟᱱᱟ᱾
ᱦᱮᱸ ᱱᱮᱛᱟᱨ ᱢᱟ ᱟᱱᱮ ᱠᱩᱲᱤ ᱤᱠᱩᱥ ᱧᱮᱞ ᱦᱩᱭᱩᱜ ᱠᱟᱱᱟ, ᱛᱤᱨᱤᱥ, ᱛᱤᱨᱤᱥ ᱠᱷᱟᱱ ᱜᱮ ᱟᱫᱚ ᱩᱱᱤ ᱫᱚ ᱨᱳᱜᱽ ᱨᱮ ᱯᱟᱲᱟᱣ ᱮᱱᱟ᱾
ᱦᱮᱸ᱾ ᱛᱟᱯᱚᱨᱮ ᱟᱨᱚ ᱱᱚᱴᱟ ᱯᱟᱹᱣᱨᱟᱹ ᱦᱟᱺᱰᱤ ᱧᱩ ᱨᱮ ᱵᱤᱥᱤ ᱡᱟᱹᱥᱛᱤ ᱠᱚ ᱢᱟᱛᱟᱜ ᱠᱟᱱ ᱛᱟᱵᱚᱱᱟ᱾
ᱦᱳᱭ ᱦᱳᱭ᱾
ᱱᱮᱛᱟᱨ ᱢᱟ ᱟᱨᱚ ᱧᱮᱞᱚᱜᱚᱜ ᱠᱟᱱᱟ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱯᱟᱹᱣᱨᱟᱹ ᱦᱟᱺᱰᱤ ᱠᱚ ᱧᱩᱭᱮᱫᱼᱟ᱾
ᱦᱩᱸ ᱦᱩᱸ, ᱯᱟᱹᱣᱨᱟᱹ ᱦᱟᱺᱰᱤ ᱥᱟᱶᱛᱮ ᱟᱨᱦᱚᱸ ᱯᱝᱜᱤ ᱠᱚᱠᱚ ᱧᱩᱭᱮᱫᱟ᱾ ᱢᱟᱱᱮ ᱟᱹᱰᱤ ᱨᱚᱠᱚᱢᱟᱜ ᱱᱮᱛᱟᱨ ᱫᱚ ᱩᱰᱩᱜᱠ ᱟᱠᱟᱱᱟ, ᱚᱱᱟ ᱠᱚᱦᱚᱸ ᱠᱚ ᱧᱮᱞ ᱦᱩᱭᱩᱜ ᱠᱟᱱᱟ ᱡᱮ ᱧᱩᱭ ᱫᱟᱠᱚ ᱥᱟᱱᱟᱢ ᱞᱮᱠᱟᱱᱟᱜ ᱜᱮ ᱟᱨ ᱦᱮ ᱡᱮᱢᱚᱱ ᱮ ᱱᱮᱛᱟᱨ ᱯᱟᱲᱦᱟᱜ ᱱᱮᱛᱟᱨᱮ ᱚᱱᱮ ᱠᱟᱹᱴᱤᱡ ᱠᱟᱹᱴᱤᱡ ᱜᱤᱫᱽᱨᱟᱹ ᱯᱟᱲᱦᱟᱣ ᱥᱮᱫ ᱟᱨᱠᱤ ᱪᱟᱞᱟᱣ ᱫᱚᱨᱠᱟᱨ ᱛᱟᱦᱮᱸ ᱠᱟᱱ ᱛᱟᱠᱚᱣᱟ᱾ ᱩᱱᱠᱩ ᱧᱮᱞ ᱦᱩᱭᱩᱜ ᱠᱟᱱᱟ ᱚᱠᱟᱨᱮ ᱠᱚ ᱦᱟᱺᱰᱤ ᱯᱟᱹᱣᱨᱟᱹ ᱠᱚ ᱧᱩᱭᱫᱟ ᱚᱠᱟᱨᱮ ᱠᱩᱝᱜᱤ ᱠᱚ᱾ ᱚᱠᱟᱨᱮ ᱟᱠᱟᱨᱮ ᱪᱮᱫ ᱦᱩᱭᱩᱜ ᱠᱟᱱᱟ᱾ ᱦᱟᱱᱛᱮ ᱱᱟᱛᱮ ᱟᱨᱠᱤ ᱫᱟᱬᱟᱱ ᱧᱮᱞ ᱦᱩᱭᱩᱜ ᱠᱟᱱᱟ᱾ ᱦᱮᱱ ᱦᱟᱱᱛᱮ ᱨᱮ ᱯᱚᱨᱚᱵᱽ ᱦᱩᱭᱩᱜ ᱠᱟᱱᱟ ᱪᱚᱞᱚ ᱛᱟᱦᱮᱸᱧ ᱫᱚ ᱯᱚᱨᱚᱵᱽ ᱧᱮᱞ᱾ ᱢᱟᱱᱮ ᱮᱢᱚᱱ ᱱᱮ ᱮᱢᱚᱱ ᱪᱟᱵᱟ ᱟᱠᱟᱱᱟ ᱵᱚᱱ ᱟᱨᱠᱤ ᱯᱟᱲᱦᱟᱜ
ᱠᱟᱹᱴᱤᱡ ᱦᱩ ᱜᱤᱫᱽᱨᱟᱹ ᱡᱮ ᱯᱟᱲᱦᱟᱜ ᱢᱮᱛᱟᱭ ᱦᱩᱭᱩᱜᱼᱟ᱾ ᱡᱮ ᱯᱟᱲᱦᱟᱜ ᱢᱟᱱᱮ ᱟᱭᱳ-ᱵᱟᱵᱟ ᱴᱷᱤᱠ ᱛᱟᱦᱮᱸ ᱫᱚᱨᱠᱟᱨ ᱚᱱᱟ ᱡᱩᱫᱤ ᱯᱟᱲᱦᱟᱣ ᱦᱚᱪᱚᱭ ᱦᱩᱭᱩᱜᱼᱟ᱾ ᱠᱟᱹᱴᱤᱡ ᱵᱚᱛᱚᱨ ᱠᱟᱹᱴᱤᱡ ᱡᱩᱫᱤ ᱩᱱᱤ ᱜᱤᱫᱽᱨᱟᱹ ᱵᱚᱛᱚᱨ ᱵᱟᱭ ᱛᱟᱦᱮᱱ ᱛᱟᱭᱟ ᱢᱚᱱᱮᱨᱮ᱾ ᱛᱟᱦᱞᱮ ᱩᱱᱤ ᱜᱤᱫᱽᱨᱟᱹ ᱫᱚ ᱪᱮᱫ ᱟᱹ ᱢᱟᱱᱮ ᱟᱡ ᱡᱟᱦᱟᱸ ᱤᱪᱷᱟᱹ ᱠᱚᱨᱟᱣᱟᱭ ᱢᱟᱱᱮ ᱡᱟᱦᱟᱱᱟᱜ ᱜᱮ ᱪᱤᱠᱟᱹ ᱫᱟᱲᱮᱭᱟᱜ-ᱟᱭ᱾ ᱟᱭᱳᱼᱵᱟᱵᱟ ᱡᱩᱫᱤ ᱴᱷᱤᱠ ᱠᱚ ᱛᱟᱦᱮᱱᱟ ᱡᱮᱢᱚᱱ ᱠᱟᱹᱴᱤᱜ ᱠᱚ ᱵᱚᱛᱚᱨ ᱦᱚᱪᱚᱭᱮᱭᱟ, ᱠᱟᱹᱴᱤᱡ ᱠᱷᱚᱱᱟᱜ ᱚᱱᱠᱟ ᱵᱚᱛᱚᱨ ᱦᱚᱪᱚᱭ ᱛᱚᱵᱮ ᱛᱚ ᱯᱟᱲᱦᱟᱜ-ᱟᱭ ᱜᱤᱫᱽᱨᱟᱹ ᱫᱚ᱾
ᱮᱠᱫᱚᱢ ᱮᱠᱫᱚᱢ ᱠᱟᱹᱴᱤᱡ ᱠᱷᱚᱱᱟᱜ ᱵᱟᱢ ᱠᱟᱹᱴᱤᱜ ᱠᱷᱚᱱᱟᱜ ᱡᱮᱢᱚᱱ ᱥᱤᱠᱠᱷᱟ ᱮᱢᱟᱭ ᱛᱚᱢᱚᱱ ᱜᱮ ᱥᱤᱠᱠᱷᱟᱼᱟᱭ᱾
ᱦᱚᱭ ᱦᱚᱭ᱾ ᱟᱫᱚ ᱡᱩᱫᱤ ᱞᱟᱦᱟ ᱠᱷᱚᱱᱟᱜ ᱜᱮ ᱡᱩᱫᱤ ᱚᱱᱟᱜᱮ ᱯᱟᱹᱨᱠᱟᱹᱣ ᱠᱚᱜᱼᱟᱭ᱾ ᱡᱮᱢᱚᱱ ᱦᱟᱱᱛᱮ ᱱᱟᱛᱮ ᱪᱟᱞᱟᱜ ᱟᱨ ᱟᱹᱰᱤ ᱨᱚᱠᱚᱢᱟᱜ ᱟᱹᱰᱤ ᱨᱚᱠᱚᱢᱟᱜ ᱱᱮᱥᱟ ᱠᱚ ᱛᱟᱦᱮᱱ ᱛᱟᱭᱟ᱾ ᱛᱟᱦᱞᱮ ᱩᱱᱤ ᱜᱤᱫᱽᱨᱟᱹ ᱦᱟᱨᱟ ᱠᱟᱛᱮ ᱪᱮᱫ ᱮ ᱪᱤᱠᱟᱹ ᱫᱟᱲᱮᱭᱟᱜᱼᱟ ᱾ ᱪᱮᱜ ᱮ ᱪᱤᱠᱟᱹᱭᱟ?
ᱟᱫᱚ ᱦᱟᱨᱟ ᱠᱟᱛᱮᱜ ᱪᱮᱜ ᱪᱤᱠᱟᱹᱭᱟ? ᱚᱱᱟ ᱱᱮᱥᱟᱨᱮ ᱯᱚᱨᱤᱱᱚᱛᱚᱜ ᱛᱟᱭᱟ᱾ ᱱᱟᱥᱟᱨᱮ ᱯᱚᱨᱤᱱᱚᱛᱚ ᱠᱟᱛᱮ ᱟᱫᱚ ᱚᱱᱮ ᱦᱟᱱᱟ ᱱᱟ ᱨᱩᱜᱽ ᱦᱤᱡᱩᱜᱼᱟ᱾ ᱨᱩᱜᱽ ᱦᱮᱡ ᱠᱟᱛᱮ ᱟᱫᱚ ᱢᱟᱱᱮ, ᱜᱚᱡ ᱪᱷᱟᱲᱟ ᱫᱚ ᱪᱮᱫ ᱩᱯᱟᱹᱭ ᱢᱮᱱᱟᱜᱼᱟ ᱾
ᱦᱚᱭ ᱦᱚᱭ᱾ ᱟᱫᱚ ᱚᱝᱠᱟ ᱠᱟᱛᱮᱜ ᱜᱮ ᱟᱵᱚ ᱫᱚᱵᱚᱱ ᱜᱚᱡ ᱪᱟᱵᱟᱜ ᱠᱟᱱᱟ᱾ ᱵᱟᱵᱚᱱ ᱵᱟᱧᱪᱟᱣ ᱫᱟᱲᱮᱭᱟᱜ ᱠᱟᱱᱟ ᱵᱤᱥᱤ᱾ ᱟᱨᱚ ᱱᱮᱛᱟᱨ ᱫᱚ ᱟ ᱦᱟᱺᱰᱤ ᱯᱟᱣᱨᱟᱹ ᱵᱳᱴᱚᱱ ᱢᱟᱱᱮ ᱢᱟᱱᱮ ᱟᱵᱚ ᱡᱚᱛᱚ ᱴᱩᱠᱩ ᱟᱵᱚ ᱫᱚᱨᱠᱟᱨ ᱛᱟᱵᱚᱱ ᱚᱛᱚ ᱴᱩᱠᱩ ᱜᱮ ᱟᱵᱚ ᱵᱚᱱ ᱠᱚᱨᱟᱣ ᱢᱟ᱾ ᱡᱮ ᱢᱚᱱ ᱦᱟᱹᱨᱤ ᱫᱚ ᱠᱤᱥᱤ ᱟᱞᱚᱵᱚᱱ ᱠᱚᱨᱟᱣ ᱢᱟ ᱡᱮᱢᱚᱱ ᱦᱮᱸ ᱟᱵᱚ ᱫᱚ ᱡᱟᱦᱟᱸᱱᱟᱜ ᱨᱮᱜᱮ ᱦᱟᱺᱰᱤ ᱯᱟᱹᱣᱨᱟᱹ ᱫᱚᱨᱠᱟᱨᱚᱜ ᱛᱟᱵᱚᱱ ᱜᱮᱭᱟ᱾ ᱡᱟᱦᱟᱸᱱᱟᱜ ᱵᱟᱯᱞᱟ, ᱵᱷᱟᱸᱰᱟᱱ ᱛᱟᱯᱚᱨᱮ ᱟᱹᱰᱤ ᱮᱢᱟᱱ ᱢᱟᱜᱽ ᱢᱚᱬᱮ ᱠᱚᱨᱮ ᱦᱚᱸ ᱟᱵᱚᱣᱟᱜ ᱫᱚ ᱫᱚᱨᱠᱟᱨ ᱜᱮ ᱛᱟᱵᱚᱱᱟ ᱟᱵᱚ ᱫᱚ ᱦᱟᱺᱰᱤ ᱠᱚᱫᱚ᱾ ᱯᱩᱡᱟᱹ ᱠᱚᱨᱮᱜ ᱾ ᱟᱹᱰᱤ ᱨᱚᱠᱚᱢ ᱯᱩᱡᱟᱹ ᱢᱮᱱᱟᱜ ᱛᱟᱵᱚᱱᱟ, ᱟᱵᱚ ᱫᱚ ᱥᱩᱫᱩ ᱦᱟᱺᱰᱤ ᱪᱷᱟᱰᱟ ᱦᱟᱺᱰᱤ ᱯᱟᱹᱣᱨᱟᱹ ᱪᱷᱟᱲᱟ ᱫᱚ ᱮᱸ ᱪᱮᱫ ᱦᱚᱸ ᱵᱟᱹᱱᱩᱜ ᱛᱟᱵᱚᱱᱟ ᱡᱮᱢᱚᱱ ᱚᱱᱟ ᱴᱩᱠᱩᱱ ᱜᱮ ᱦᱩᱭᱩᱜ ᱢᱟ ᱡᱮᱢᱚᱱ ᱱᱮ ᱯᱩᱡᱟᱹ ᱥᱩᱢᱩᱝ ᱜᱮ ᱦᱩᱭᱩᱜ ᱢᱟ᱾ ᱮᱴᱟᱜᱟᱜ ᱥᱩᱢᱚᱭ ᱫᱚ ᱵᱟ ᱟᱞᱚᱵᱚᱱ ᱠᱚᱨᱟᱣ ᱢᱟ᱾ ᱡᱮᱡᱚᱱ ᱡᱟᱛᱮ ᱠᱚᱨᱮ ᱟᱵᱚ ᱡᱮ ᱟᱨ ᱧᱩ ᱦᱚᱸ ᱮ ᱡᱚᱛᱚ ᱴᱩᱠᱩ ᱡᱚᱛᱚ ᱴᱩᱠᱩ ᱧᱩ ᱢᱟᱱᱮ ᱡᱚᱛᱚ ᱴᱩᱠᱩ ᱥᱚᱢᱵᱷᱚᱵ, ᱥᱚᱢᱵᱷᱚᱵ ᱵᱚᱞᱛᱮ ᱮ ᱩᱱᱟᱹᱜ ᱡᱮ ᱫᱚᱢᱮ ᱢᱟᱛᱟᱞ ᱫᱷᱟᱹᱵᱤᱡ ᱚᱱᱠᱟ ᱫᱚ ᱩᱸ ᱢᱟᱱᱮ ᱟᱡᱮ ᱵᱟᱝᱜᱮ ᱫᱚᱨᱠᱟᱨ᱾
ᱮᱠᱫᱚᱢ ᱮᱠᱫᱚᱢ, ᱴᱷᱤᱠ ᱴᱷᱤᱠ, ᱱᱮᱛᱟᱨ ᱫᱚ ᱠᱤᱱᱛᱩ ᱚᱱᱟ ᱠᱷᱚᱱᱟᱜ ᱟᱨᱚ ᱠᱚ ᱡᱟᱹᱥ ᱛᱤ ᱮᱫᱚ ᱦᱟᱸ ᱾
ᱦᱩᱸ ᱡᱟᱹᱥᱛᱤ ᱠᱟᱛᱮᱜ ᱪᱮᱫ ᱧᱮᱞ ᱦᱩᱭᱩᱜ ᱠᱟᱱᱟ, ᱚᱱᱟ ᱠᱷᱟᱹᱯᱟᱹᱨᱤ ᱠᱚ ᱦᱩᱭᱩᱜ ᱠᱟᱱᱟ ᱡᱮᱢᱚᱱ ᱥᱚᱝᱥᱟᱨ ᱠᱚᱨᱮ ᱡᱟᱦᱟᱸᱭ ᱠᱚᱠᱚ ᱵᱟᱯᱞᱟ ᱟᱠᱟᱱᱟ ᱩᱱᱠᱩ ᱧᱮᱞ ᱦᱩᱭᱩᱜ ᱠᱟᱱᱟ ᱮᱱᱮᱜ ᱟᱠᱚ ᱦᱟᱸᱰᱤ ᱯᱟᱹᱣᱨᱟᱹ ᱠᱚ ᱧᱩ ᱟᱹᱜᱩᱭᱫᱟ ᱛᱟᱯᱚᱨᱮ ᱚᱸᱰᱮ ᱵᱟᱯ ᱚᱱᱮ ᱵᱟᱹᱦᱩ ᱜᱤᱫᱽᱨᱟᱹ ᱠᱚᱠᱚ ᱫᱟᱞᱮᱜ ᱠᱚᱣᱟ ᱚᱲᱟᱜ ᱠᱷᱚᱱᱟᱜ ᱠᱚ ᱞᱟᱜᱟᱭᱮᱫ ᱠᱚᱣᱟ ᱚᱱᱠᱟ ᱠᱟᱛᱮᱜ ᱧᱮᱧᱮᱞ ᱦᱩᱭᱩᱜ ᱠᱟᱱᱟ ᱱᱮᱛᱟᱨ ᱵᱤᱥᱤ ᱪᱷᱟᱹᱰᱣᱤᱜ ᱠᱟᱱᱟ ᱠᱚ ᱚᱠᱟᱨᱮᱠᱚ ᱵᱟᱜ ᱴᱤᱠ ᱢᱟᱱᱮ ᱵᱟᱹᱦᱩ ᱠᱚᱠᱚ ᱫᱟᱹᱲᱮᱜ ᱛᱟᱠᱚᱣᱟ ᱮᱴᱟᱜ ᱥᱮᱜ ᱢᱟᱱᱮ ᱟᱹᱰᱤ ᱨᱚᱠᱚᱢᱟᱜ ᱟᱹᱰᱤ ᱨᱚᱠᱚᱢᱟᱜ ᱯᱨᱚᱵᱮᱞᱮᱢ ᱠᱚ ᱧᱮᱞᱚᱜ ᱠᱟᱱᱟ᱾
ᱮᱠᱫᱚᱢ ᱮᱠᱫᱚᱢ,
ᱢᱟᱱᱮ ᱡᱩᱫᱤ ᱱᱚᱝᱠᱟ ᱢᱤᱫᱴᱮᱱ ᱚᱲᱟᱜ ᱨᱮ ᱛᱟᱦᱮᱱᱟ ᱢᱤᱫ ᱦᱚᱲ ᱫᱚ ᱢᱟᱱᱮ ᱴᱷᱤᱠᱮᱢ ᱛᱟᱦᱮᱱᱟ ᱟᱨ ᱢᱤᱫ ᱦᱚᱲ ᱫᱚ ᱧᱩ ᱠᱟᱛᱮᱢ ᱦᱤᱡᱩᱜᱼᱟ ᱛᱟᱦᱚᱞᱮ ᱚᱸᱰᱮ ᱫᱚ ᱚᱥᱟᱱᱛᱤ ᱦᱳᱭᱳᱜ ᱜᱮᱭᱟ᱾
ᱦᱩᱸ ᱦᱩᱸ,
ᱟᱨ ᱵᱟᱲᱟᱭᱟᱵᱚᱱ ᱠᱩᱲᱤ ᱜᱤᱫᱽᱨᱟᱹ ᱫᱚ ᱵᱟᱠᱚ ᱠᱩᱥᱤᱭᱟᱜ ᱜᱮᱭᱟ ᱾
ᱦᱩᱸ ᱦᱩᱸ,
ᱚᱱᱟ ᱠᱚ ᱜᱮ ᱛᱮ ᱜᱮ ᱛᱚ ᱚᱥᱟᱱᱛᱤ ᱫᱚ ᱦᱩᱭᱩᱜᱼᱟ
ᱦᱩᱸ, ᱟᱨ ᱟᱨ ᱱᱮᱛᱟᱨ ᱵᱤᱥᱤ ᱧᱮᱞ ᱦᱳᱭᱳᱜ ᱠᱟᱱᱟ ᱟᱹᱰᱤ ᱠᱚᱢ ᱵᱚᱭᱮᱥ ᱨᱮᱠᱚ ᱵᱟᱯᱞᱟᱜ ᱠᱟᱱᱟ ᱛᱚ ᱟᱫᱚ ᱩᱱ ᱩᱱᱠᱩ ᱜᱮ ᱵᱤᱥᱤ ᱧᱮᱞ ᱦᱳᱭᱳᱜ ᱠᱟᱱᱟ ᱡᱮ ᱚᱝᱠᱟ ᱡᱟᱣᱟᱭᱚᱜ ᱠᱟᱱᱟ ᱠᱚ ᱠᱚᱢ ᱵᱚᱭᱮᱥ ᱨᱮ ᱟᱫᱚ ᱟᱠᱚᱣᱟᱜ ᱵᱚᱭᱮᱥ ᱛᱮ ᱫᱚ ᱩᱱ ᱫᱚ ᱩᱱ ᱫᱚ ᱪᱮᱫ ᱪᱤᱠᱟᱹᱜ ᱠᱷᱟᱹᱯᱟᱹᱨᱤᱜ ᱠᱟᱱᱟ ᱠᱚ, ᱠᱷᱟᱹᱯᱟᱹᱨᱤ ᱠᱟᱛᱮ ᱧᱮᱞ ᱦᱳᱭᱳᱜ ᱠᱟᱱᱟ ᱡᱮ ᱩᱱᱠᱩ ᱟᱫᱚ ᱠᱚ ᱮᱱ ᱮᱸ ᱥᱟᱠᱟᱢ ᱠᱚ ᱚᱲᱮᱡ ᱫᱟ᱾
ᱦᱮᱸᱻ ᱛᱚᱵᱮ ᱚᱱᱟ ᱠᱚᱢ ᱵᱚᱭᱮᱥ ᱨᱮ ᱵᱟᱹᱦᱩ ᱡᱟᱹᱣᱟᱭ ᱫᱚ ᱩᱪᱤᱛ ᱫᱚ ᱵᱟᱝ ᱠᱟᱱᱟ ᱾ ᱠᱟᱨᱚᱱ,
ᱠᱚᱢ ᱵᱚᱭᱮᱥ ᱨᱮ ᱵᱟᱹᱦᱩ ᱡᱟᱣᱟᱭ ᱞᱮᱱᱠᱷᱟᱱ ᱫᱚ ᱦᱚᱸᱜᱼᱚ ᱱᱚᱝᱠᱟᱜ ᱜᱮ ᱚᱵᱚᱥᱛᱷᱟ ᱦᱩᱭᱩᱜᱼᱟ, ᱟᱫᱚ ᱪᱮᱫ ᱦᱩᱭᱩᱜᱼᱟ? ᱢᱟᱱᱮ,
ᱦᱮᱸᱻ
ᱩᱱ ᱥᱩᱢᱟᱹᱭ ᱫᱚ ᱚᱠᱚᱭ ᱦᱚᱸ ᱵᱟᱹᱠᱤᱱ ᱵᱩᱡᱟ ᱩᱱᱫᱚ ᱢᱟᱱᱮ ᱮᱱᱮ ᱨᱚᱠᱛᱚ ᱜᱚᱨᱚᱢ ᱩᱱᱫᱚ, ᱢᱟᱱᱮ ᱵᱟᱱᱟ ᱦᱚᱲ ᱜᱮ ᱴᱷᱤᱠ ᱜᱮᱭᱟ ᱠᱤᱱᱛᱩ ᱟᱨ ᱠᱟᱹᱴᱤᱡ ᱠᱟᱹᱴᱤᱡ ᱟᱥᱛᱮ, ᱩᱱ ᱡᱚᱠᱷᱚᱱ ᱵᱟᱹᱲᱛᱤ ᱪᱟᱞᱟᱜ ᱛᱟᱹᱠᱤᱱᱟ ᱵᱚᱭᱚᱥ ᱠᱚ ᱩᱱ ᱥᱩᱢᱟᱹᱭ ᱫᱚ ᱟᱫᱚ ᱚᱱᱮ᱾
ᱠᱷᱟᱹᱯᱟᱹᱨᱤ ᱥᱮᱫ ᱜᱮ ᱵᱤᱥᱤ ᱪᱟᱞᱟᱜᱼᱟ᱾
ᱦᱳᱭ ᱦᱳᱭ, ᱟᱫᱚ ᱟᱵᱚ ᱱᱤᱛᱳᱜ ᱯᱟᱲᱦᱟᱜ ᱢᱮᱠᱟᱵᱽ ᱯᱟᱲᱦᱟᱣ ᱵᱚᱭᱮᱥ ᱨᱮ ᱡᱩᱫᱤ ᱵᱚᱱ ᱵᱟᱯᱞᱟᱜᱼᱟ ᱛᱟᱦᱚᱞᱮ? ᱟᱨ ᱟᱵᱚ ᱟᱜ ᱟᱵᱚᱣᱟᱜ ᱵᱚᱭᱮᱥ ᱦᱩᱭ ᱛᱟᱦᱞᱮ ᱪᱮᱫ ᱪᱮᱫ ᱦᱩᱭ ᱫᱟᱲᱮᱭᱟᱛᱟ ᱵᱚ
ᱦᱚᱭ, ᱢᱟᱱᱮ ᱯᱟᱲᱦᱟᱣ ᱯᱟᱲᱦᱟᱣ ᱛᱚ ᱟᱨ ᱢᱟᱱᱮ ᱜᱷᱩᱨᱟᱹ ᱫᱚ ᱵᱟᱝ ᱨᱩᱣᱟᱹᱲ ᱦᱤᱡᱩᱜᱼᱟ ᱟᱨ ᱵᱚᱭᱮᱥ ᱦᱚᱸ ᱜᱷᱩᱨᱟᱹ ᱫᱚ ᱵᱟᱝ ᱨᱩᱣᱟᱹᱲ ᱦᱤᱡᱩᱜᱼᱟ,
ᱦᱳᱭ ᱡᱟᱦᱟᱸᱱ ᱴᱟᱭᱤᱢ ᱨᱮ ᱡᱟᱦᱟᱸ ᱦᱩᱭ ᱫᱚᱨᱠᱟᱨ ᱚᱱᱟ ᱫᱚ ᱦᱩᱭ ᱞᱟᱹᱠᱛᱤ ᱠᱟᱱ᱾
ᱮᱠᱫᱚᱢ ᱮᱠᱫᱚᱢ,
ᱚᱱᱟ ᱜᱮ ᱚᱠᱟ ᱚᱱᱟ ᱜᱮ ᱟᱭᱳ ᱵᱟᱵᱟ ᱟᱨᱠᱤ ᱚᱱᱟᱜᱮ ᱡᱩᱫᱤ ᱠᱚ ᱵᱩᱡᱷᱟᱹᱣ ᱫᱟᱲᱮᱭᱟ ᱠᱚ ᱠᱷᱟᱱ ᱜᱤᱫᱽᱨᱟᱹ ᱠᱚ ᱱᱚᱜ-ᱚᱜ ᱡᱮᱢᱚᱱ ᱞᱟᱦᱟ ᱠᱷᱚᱱᱟᱜ ᱚᱱᱠᱟ ᱡᱩᱫᱤᱢ ᱜᱤᱫᱽᱨᱟᱹᱢ ᱯᱟᱹᱨᱠᱟᱹᱣᱮᱭᱟ ᱥᱮ ᱡᱮ ᱯᱟᱲᱦᱟᱣ ᱠᱟᱹᱴᱤᱡ-ᱮᱢ ᱵᱚᱛᱚᱨ ᱦᱚᱪᱚ ᱪᱚᱭᱮᱭᱟ ᱵᱚᱛᱚᱨ ᱢᱟᱭ ᱟᱢ ᱚᱱᱠᱟᱱ ᱚᱱᱠᱟᱱ ᱜᱤᱫᱽᱨᱟᱹ ᱫᱚ ᱠᱚ ᱯᱟᱲᱦᱟᱜ ᱠᱟᱱ ᱜᱮᱭᱟ ᱜᱮᱭᱟ ᱧᱮᱞ ᱦᱳᱭᱳᱜ ᱠᱟᱱᱟ ᱟᱨ ᱡᱟᱦᱟᱸᱭ ᱡᱟᱦᱟᱸᱭ ᱧᱮᱞ ᱦᱳᱭᱳᱜ ᱠᱟᱱᱟ ᱟᱭᱳ ᱵᱟᱵᱟ ᱴᱷᱤᱠ ᱵᱟᱹᱱᱩᱜᱼᱟ ᱩᱱᱠᱩ ᱫᱚ ᱧᱮᱞ ᱦᱳᱭᱳᱜ ᱠᱟᱱᱟ ᱡᱮ ᱵᱟᱯ ᱱᱮᱸ ᱡᱟ ᱤᱪᱪᱷᱟᱹ ᱠᱚᱨᱟᱣ ᱫᱟᱭ ᱟᱨᱠᱤ ᱩᱱᱤ ᱜᱤᱫᱽᱨᱟᱹ ᱫᱚ ᱡᱟ ᱤᱪᱪᱷᱟᱹ ᱱᱤᱡᱮᱨᱟᱜ ᱤᱪᱪᱷᱟᱹ ᱛᱮ ᱜᱮ᱾
ᱦᱮᱸ ᱦᱮᱸ, ᱟᱨᱚ ᱱᱮᱛᱟᱨ ᱱᱮᱛᱟᱨ ᱜᱤᱫᱽᱨᱟᱹ ᱠᱚ ᱧᱮᱞ ᱠᱚᱵᱤᱱ ᱚᱱᱟ ᱢᱳᱵᱟᱭᱤᱞ ᱨᱮ ᱟᱨᱚ ᱵᱮᱥᱤ ᱾ ᱠᱚ ᱵᱤᱡᱤ ᱠᱚᱜ ᱠᱟᱱᱟ,
ᱦᱳᱭ ᱦᱳᱭ, ᱢᱳᱵᱟᱭᱤᱞ ᱟᱨ ᱦᱚᱸ ᱱᱮᱛᱟᱨ ᱫᱚ ᱱᱮᱛᱟᱨ ᱫᱚ ᱢᱳᱵᱟᱭᱤᱞ ᱠᱟᱹᱴᱤᱡ ᱜᱤᱫᱽᱨᱟᱹ ᱮᱢ ᱜᱮ ᱵᱟᱝ ᱞᱟᱹᱠᱛᱤ ᱠᱟᱱᱟ᱾ ᱠᱟᱨᱚᱱᱺ ᱱᱤᱛ ᱫᱚ ᱯᱟᱲᱦᱟᱣ ᱵᱚᱭᱮᱥ ᱠᱟᱱᱟ᱾ ᱟᱨ ᱢᱳᱵᱟᱭᱤᱞ ᱧᱟᱢ ᱢᱟᱱᱮ ᱜᱤᱫᱽᱨᱟᱹ ᱫᱚ ᱠᱟᱹᱴᱤᱡ ᱫᱚᱭ ᱢᱚᱱᱳ ᱵᱷᱟᱵ ᱠᱚ ᱯᱟᱞᱴᱟᱣ ᱜᱚᱫᱚᱜ ᱛᱟᱭᱜᱮᱭᱟ᱾
ᱦᱮᱸᱻ ᱢᱚᱱᱚᱵᱷᱟᱵ ᱦᱚᱸ ᱯᱟᱞᱴᱟᱜ ᱛᱟᱭᱟ ᱟᱨ ᱱᱮᱛᱟᱨ ᱫᱚ ᱱᱮᱛᱟᱨ ᱜᱤᱫᱽᱨᱟᱹ ᱠᱚᱫᱚ ᱢᱳᱵᱟᱭᱤᱞ ᱧᱟᱢ ᱢᱟᱱᱮ ᱚᱱᱮ ᱯᱷᱨᱤ ᱯᱷᱟᱭᱟᱨ ᱚᱠᱟ ᱨᱮ ᱪᱮᱫ ᱚᱱᱟ ᱠᱚᱜᱮ ᱛᱚ ᱵᱮᱥᱤ ᱢᱮᱱᱟᱜᱼᱟ᱾
ᱦᱳᱭ ᱦᱳᱭ
ᱟᱨ ᱯᱷᱨᱤ ᱯᱷᱟᱭᱟᱨ ᱮᱢᱚᱱ ᱜᱮ ᱡᱤᱱᱤᱥ ᱠᱟᱱᱟ, ᱢᱤᱫ ᱫᱷᱟᱣ ᱚᱱᱟᱨᱮᱢ ᱵᱚᱞᱚ ᱞᱮᱱ ᱠᱷᱟᱱ ᱟᱫᱚ ᱢᱟᱹᱭᱤᱠᱴᱟᱝ ᱮ ᱟᱞᱟᱫᱟ ᱜᱚᱜ ᱠᱟᱛᱟᱢᱟ᱾
ᱦᱩᱸ ᱦᱩᱸ
ᱟᱫᱚ ᱚᱱᱟ ᱫᱚ ᱩᱱᱫᱚ ᱯᱟᱲᱦᱟᱜ ᱥᱮᱫ ᱫᱚ ᱢᱚᱱᱮ ᱵᱟᱝ ᱪᱟᱞᱟᱜᱼᱟ, ᱥᱩᱫᱷᱩ ᱢᱳᱵᱟᱭᱤᱞ ᱛᱤᱨᱤᱧ ᱧᱟᱢᱟ ᱛᱤᱨᱤᱧ ᱠᱷᱮᱞ-ᱟ᱾
ᱦᱳᱭ ᱟᱨ ᱚᱱ ᱚᱱᱟ ᱠᱚ ᱦᱟ-ᱦᱟᱺᱰᱤ ᱯᱟᱹᱣᱨᱟᱹ ᱧᱩ ᱠᱟᱛᱮᱫ ᱜᱚᱜᱚ ᱵᱟᱵᱟ ᱠᱚ ᱠᱷᱟᱹᱯᱟᱹᱨᱤ ᱠᱚᱣᱟ᱾
ᱦᱮᱸ ᱱᱚᱣᱟ ᱵᱟᱠᱚ ᱵᱩᱡᱟ ᱥᱮ ᱥᱟᱞᱟ ᱩᱱᱟᱹᱜ ᱠᱚᱥᱴᱚ ᱛᱮ ᱦᱟᱨᱟ ᱵᱩᱨᱩ ᱠᱮᱫ ᱢᱮᱭᱟᱭ,
ᱦᱩᱸ ᱦᱩᱸ
ᱢᱩᱪᱟᱹᱫ ᱨᱮ ᱩᱱᱤᱜᱮᱢ ᱫᱟᱞᱮᱭᱟ ᱚᱱᱟ ᱫᱚ ᱟᱹᱰᱤ ᱯᱟᱯ ᱟᱱ ᱡᱤᱱᱤᱥ ᱠᱟᱱᱟ ᱥᱮ᱾
ᱦᱳᱭ ᱦᱳᱭ ᱱᱤᱡᱮ ᱨᱮᱱ ᱜᱚᱜᱚ ᱜᱚᱜᱚ ᱵᱟᱵᱟ ᱫᱟᱞ ᱟᱨ ᱵᱟᱹᱦᱩ ᱫᱟᱞ ᱫᱚ-ᱩᱢ᱾ ᱟᱹᱰᱤ ᱯᱟᱯ ᱜᱮᱭᱟ᱾ ᱠᱟᱨᱚᱱᱺ ᱟᱸ ᱩᱱᱤ ᱢᱤᱫᱴᱮᱱ ᱚᱲᱟᱜ ᱨᱮᱱ ᱮᱴᱟᱜ ᱩᱱᱤ ᱦᱚᱸᱛᱚ ᱡᱟᱦᱟᱱ ᱮᱴ ᱠᱩᱲᱤ ᱜᱤᱫᱽᱨᱟᱹ ᱠᱟᱱᱟᱭ ᱛᱚ, ᱩᱱᱤ ᱦᱚᱸ ᱢᱤᱫᱴᱮᱱ ᱚᱲᱟᱜ ᱨᱮᱱ ᱠᱩᱲᱤ ᱜᱤᱫᱽᱨᱟᱹ ᱜᱮ ᱛᱟᱦᱮᱸᱱ ᱠᱟᱱᱟᱭ᱾ ᱡᱮᱢᱚᱱ, ᱟᱢ ᱡᱮᱢᱚᱱ ᱢᱤᱫᱴᱮᱱ ᱚᱲᱟᱜ ᱨᱮᱱ ᱠᱚᱲᱟ ᱜᱤᱫᱽᱨᱟᱹ ᱠᱟᱱᱟᱢ, ᱩᱱᱤ ᱦᱚᱸ ᱛᱮᱢᱚᱱ ᱜᱮ ᱢᱤᱫᱴᱮᱱ ᱚᱲᱟᱜ ᱨᱮᱱ ᱠᱩᱲᱤ ᱜᱤᱫᱽᱨᱟᱹ ᱠᱟᱱᱟᱭ᱾ ᱩᱱᱤ